ᱦᱮᱞᱳ
ᱦᱮᱸ ᱦᱤᱞᱳ᱾
ᱜᱚᱝᱠᱮ ᱨᱚᱲ ᱟᱸᱡᱚᱢᱚᱜ ᱠᱟᱱᱟ?
ᱦᱮᱸ ᱜᱚᱝᱠᱮ ᱨᱚᱲ ᱟᱸᱡᱚᱢᱚᱜ ᱠᱟᱱᱟ ᱦᱮᱸ ᱡᱚᱦᱟᱨ ᱜᱮ ᱡᱚᱦᱟᱨ ᱜᱮ᱾
ᱛᱟᱯᱚᱨᱮ ᱱᱟᱯᱟᱭ ᱵᱟᱲᱟ ᱜᱮᱛᱚ?
ᱦᱮ ᱜᱚᱢᱠᱮ ᱱᱟᱯᱟᱭ ᱵᱟᱲᱟ ᱜᱮ᱾
ᱦᱩᱸ
ᱜᱚᱢᱠᱮ ᱟᱢᱜᱮ ᱚᱠᱟᱞᱮᱠᱟ?
ᱦᱳᱭ ᱱᱚᱜᱼᱚᱭ ᱥᱤᱧ ᱪᱟᱸᱫᱚ ᱫᱟᱭᱟᱛᱮ ᱡᱟᱦᱟᱸ ᱱᱟᱦᱟᱜ ᱱᱟᱯᱟᱭ ᱵᱟᱲᱟᱜ ᱜᱮ᱾
ᱟᱪᱪᱷᱟ ᱟᱪᱪᱷᱟ ᱱᱟᱯᱟᱭ ᱛᱟᱦᱮᱱ ᱜᱮ ᱵᱩᱜᱤᱭᱟ᱾
ᱦᱳᱭ ᱢᱟᱱᱢᱤ ᱡᱤᱭᱚᱱ ᱨᱮᱢᱟ ᱱᱟᱯᱟᱭᱼᱼ ᱦᱚᱲᱢᱚ ᱡᱤᱣᱤ ᱱᱟᱯᱟᱭ ᱵᱚᱱ ᱫᱚᱦᱚ ᱞᱮᱠᱷᱟᱱ ᱜᱮ ᱟᱹᱰᱤ ᱱᱟᱯᱟᱭ ᱵᱚᱱ ᱛᱟᱦᱮᱸ ᱫᱟᱲᱮᱭᱟᱜᱼᱟ᱾ ᱥᱮ ᱟᱭᱢᱟ ᱫᱤᱱ ᱵᱚᱱ ᱪᱟᱞᱟᱜᱼᱟ᱾
ᱦᱮᱸ ᱦᱮᱸ ᱦᱩᱸ᱾
ᱜᱚᱢᱠᱮ ᱢᱟ ᱱᱮᱛᱟᱨ ᱜᱚᱢᱠᱮ ᱢᱟ ᱱᱮᱛᱟᱨᱼᱼ ᱦᱮᱸ ᱱᱮᱛᱟᱨ ᱢᱟ ᱧᱮᱞᱚᱜ ᱠᱟᱱᱟ, ᱱᱚᱣᱟ ᱢᱟᱹᱱᱢᱤ ᱡᱤᱭᱚᱱ ᱨᱮ ᱱᱟᱦᱟᱜ ᱟᱹᱰᱤ ᱟᱭᱢᱟ ᱞᱮᱠᱟᱱ ᱨᱩᱢ ᱢᱟᱱᱮᱼᱼ ᱨᱳᱜᱽ ᱟᱡᱟᱨ ᱠᱚ ᱡᱟᱹᱥᱛᱤ ᱠᱟᱭᱛᱮ ᱫᱤᱥᱟᱹᱜ ᱠᱟᱱᱟ ᱱᱟᱦᱟᱜ ᱱᱚᱣᱟ ᱠᱚ᱾ ᱚᱠᱟᱞᱮᱠᱟ ᱢᱟᱱᱮ ᱢᱟᱹᱱᱢᱤ ᱡᱤᱭᱚᱱᱼᱼ ᱠᱷᱟᱸᱰᱟᱣ ᱞᱮᱱᱠᱷᱟᱱ ᱚᱱᱟ ᱨᱳᱜᱽ ᱟᱡᱟᱨ ᱠᱚ ᱠᱚᱢ ᱠᱟᱹᱭᱛᱮ ᱦᱩᱭ ᱵᱟᱹᱲᱤᱡ ᱫᱟᱲᱮᱭᱟᱜᱼᱟ᱾
ᱟᱪᱪᱷᱟ ᱚᱱᱟ ᱫᱚ ᱜᱚᱢᱠᱮ ᱱᱚᱝᱠᱟ ᱦᱩᱭᱩᱜ ᱠᱟᱱᱟ ᱯᱟᱹᱦᱤᱞ ᱫᱚ ᱡᱟᱦᱟᱸ ᱠᱤᱪᱷᱩᱼᱼ ᱯᱷᱚᱥᱚᱞ ᱥᱮ ᱡᱟᱦᱟᱸ ᱠᱤᱪᱷᱩ ᱠᱚ ᱪᱟᱥᱵᱟᱥᱮᱫ ᱛᱟᱦᱮᱸᱱ ᱚᱱᱟ ᱠᱚᱫᱚ ᱡᱚᱛᱚᱼᱼ ᱵᱤᱱᱟᱹ ᱥᱟᱨ ᱛᱮᱜᱮ ᱠᱚ ᱡᱚᱢ ᱧᱩᱭᱮᱫ ᱛᱟᱦᱮᱱ ᱚᱱᱟ ᱠᱷᱟᱹᱛᱤᱨ ᱛᱮᱜᱮ ᱯᱟᱹᱦᱤᱞ ᱨᱮᱱ ᱫᱚᱼᱼ ᱚᱝᱠᱟ ᱨᱳᱜᱽ ᱟᱡᱟᱨ ᱦᱚᱸ ᱵᱟᱝ ᱛᱟᱦᱮᱸ ᱠᱟᱱ ᱛᱟᱠᱚᱣᱟ ᱟᱨ ᱱᱮᱛᱟᱨ ᱫᱚ ᱡᱟᱦᱟᱸ ᱠᱤᱪᱷᱩ ᱯᱷᱚᱥᱚᱞᱼᱼ ᱥᱮ ᱱᱚᱜᱼᱚᱭ ᱵᱚᱱ ᱪᱟᱥᱤᱭᱟᱵᱚᱱ ᱡᱟᱦᱟᱸ ᱛᱤᱱᱟᱹᱜᱼᱼ ᱚᱱᱟ ᱠᱚᱫᱚ ᱱᱚᱜᱼᱚᱭ ᱵᱟᱹᱲᱛᱤ ᱠᱟᱭᱛᱮ ᱥᱟᱨ ᱡᱤᱱᱤᱥ ᱥᱮ ᱥᱟᱨᱵᱤᱥ ᱵᱚᱱ ᱮᱢᱟᱜ ᱠᱟᱱᱟ᱾ ᱟᱨ ᱚᱱᱟ ᱥᱟᱨᱵᱤᱥ ᱮᱢ ᱠᱟᱛᱮᱜ ᱡᱟᱦᱟᱸ ᱠᱤᱪᱷᱩ ᱯᱷᱚᱥᱚᱞᱼᱼ ᱦᱩᱭ ᱞᱟᱹᱠᱛᱤ ᱚᱱᱟ ᱠᱷᱚᱧᱟ ᱰᱚᱵᱚᱞ ᱵᱚᱱ ᱦᱩᱭ ᱪᱚᱭᱫᱟ ᱟᱨ ᱚᱱᱟ ᱠᱚ ᱟᱵᱚ ᱵᱚᱱᱼᱼ ᱡᱚᱢᱧᱩᱭᱮᱫ ᱛᱮ ᱟᱵᱚ ᱪᱮᱛᱟᱱ ᱨᱮ ᱚᱝᱠᱟ ᱨᱳᱜᱽ ᱟᱡᱟᱨ‌ ᱵᱟᱹᱲᱛᱤ ᱠᱟᱭᱛᱮ ᱦᱩᱭᱩᱜ ᱠᱟᱱᱟ᱾
ᱦᱳᱭ
ᱦᱮᱸ ᱦᱮᱸ
ᱟᱫᱚ ᱜᱚᱝᱠᱮ ᱱᱟᱦᱟᱜ ᱱᱮᱛᱟᱨ ᱢᱟ ᱧᱮᱞᱚᱜ ᱠᱟᱱ ᱜᱮᱭᱟ ᱦᱚᱜᱼᱚᱭ ᱡᱮ ᱟᱵᱚ ᱠᱟᱸᱪᱟ ᱥᱚᱵᱽᱡᱤᱼᱼ ᱠᱚ ᱚᱱᱟ ᱠᱚ ᱟᱹᱰᱤ ᱟᱭᱢᱟ ᱠᱟᱹᱨᱤᱡ ᱛᱮᱜᱮᱼᱼ ᱚᱱᱟ ᱠᱚᱛᱮ ᱫᱚ ᱟᱹᱰᱤ ᱟᱭᱢᱟ ᱡᱮ ᱟᱭᱢᱟ ᱡᱟᱹᱥᱛᱤ ᱠᱟᱭᱛᱮ ᱟᱵᱚ ᱫᱚ ᱵᱤᱥ ᱞᱟᱜᱟᱣᱟᱜ ᱡᱮ ᱵᱤᱥᱼᱼ ᱛᱮ ᱡᱤᱱᱤᱥ ᱵᱚᱱ ᱡᱚᱢᱮᱜᱼᱟ ᱡᱟᱦᱟᱸ ᱛᱮᱫᱚ ᱟᱵᱚ ᱟᱹᱰᱤ ᱞᱚᱜᱚᱱ ᱫᱷᱟᱨᱟ ᱜᱮᱵᱚᱱᱼᱼ ᱢᱟᱱᱮ ᱱᱚᱣᱟ ᱨᱩᱣᱟᱹ ᱟᱡᱟᱨ ᱠᱚᱨᱮᱜ ᱵᱚᱱ ᱯᱟᱲᱟᱜ ᱠᱟᱱᱟ ᱡᱮᱞᱮᱠᱟ ᱦᱚᱸᱜᱼᱚᱭ ᱥᱚᱵᱽᱡᱤ ᱠᱚᱨᱮᱜ ᱱᱟᱦᱟᱜᱼᱼ ᱞᱚᱜᱚᱱ ᱫᱷᱟᱨᱟᱜ ᱦᱟᱨᱟ ᱞᱟᱹᱜᱤᱫ ᱛᱮ ᱡᱟᱦᱟᱸ ᱵᱷᱤᱴᱟᱢᱤᱱ ᱠᱚᱠᱚ ᱮᱢᱟᱜ ᱠᱟᱱᱟ ᱚᱱᱟ ᱫᱚ ᱟᱹᱰᱤᱼᱼ ᱟᱹᱰᱤ ᱜᱚᱝᱠᱮ ᱚᱱᱟ ᱫᱚ ᱟᱹᱰᱤ ᱡᱟᱹᱨᱩᱨᱟᱱ ᱜᱮ ᱵᱤᱨ ᱚᱱᱟ ᱫᱚ ᱨᱟᱱ ᱨᱟᱠᱟ ᱠᱟᱛᱮ ᱚᱱᱟ ᱨᱟᱱ ᱫᱟᱨᱟᱭ ᱛᱮᱠᱚ ᱦᱟᱨᱟ ᱦᱚᱪᱚᱭᱮᱫ᱾ ᱛᱮᱠᱚ ᱚᱱᱟ ᱠᱚ ᱟᱹᱠᱷᱨᱤᱧ ᱢᱤ ᱠᱤᱨᱤᱧ ᱟᱹᱠᱷᱨᱤᱧᱮᱜᱼᱟ, ᱠᱚ ᱛᱚ ᱚᱱᱟ ᱠᱷᱟᱹᱛᱤᱨ ᱛᱮ ᱧᱮᱞ, ᱧᱮᱞ ᱧᱟᱢᱚᱜ ᱠᱟᱱᱟ ᱟᱨᱦᱚᱸ ᱟᱭᱢᱟ ᱞᱮᱠᱟᱱᱟᱜ᱾ ᱚᱱᱟ ᱠᱷᱚᱱᱟᱜ ᱜᱮ, ᱮᱴᱠᱮᱴᱚᱬᱮ ᱠᱚ ᱥᱤᱨᱡᱟᱹᱜ ᱠᱟᱱ ᱜᱮᱭᱟ᱾
ᱦᱮᱸ, ᱦᱮᱸ ᱜᱚᱝᱠᱮ ᱮᱠᱫᱚᱢ ᱟᱹᱰᱤ, ᱡᱚᱛᱷᱟᱛ ᱠᱟᱛᱷᱟᱢ ᱧᱮᱞ ᱠᱟᱫᱟᱢ᱾ ᱥᱮ ᱵᱚᱡᱽ ᱡᱚᱛᱷᱟᱛ ᱠᱟᱛᱷᱟᱢ ᱢᱮᱱ ᱠᱟᱫᱟᱢ᱾
ᱦᱮᱸ ᱜᱚᱝᱠᱮ ᱟᱨᱦᱚᱸ ᱚᱱᱟ ᱥᱟᱶᱛᱮ, ᱡᱟᱦᱟᱸ ᱫᱚ ᱦᱚᱜᱼᱚᱭ ᱟᱵᱚ ᱥᱩᱨ ᱥᱩᱯᱩᱨ ᱠᱚᱨᱮᱜ, ᱡᱟᱦᱟᱸ ᱫᱚ ᱱᱚᱜᱼᱚᱭ ᱫᱟᱨᱮ ᱱᱟᱹᱲᱤ ᱠᱚ, ᱢᱟᱜ ᱥᱟᱯᱷᱟ ᱠᱟᱛᱮᱜ, ᱚᱱᱟ ᱠᱚᱨᱮ ᱠᱚᱞᱠᱟᱨᱠᱷᱟᱱᱟ ᱠᱚ, ᱱᱟᱱᱟ ᱦᱩᱱᱟᱹᱨ ᱢᱟᱱᱮ ᱟᱹᱰᱤ-ᱟᱹᱰᱤ ᱟᱭᱢᱟ ᱞᱮᱠᱟᱱᱟᱜ, ᱠᱚᱞᱠᱟᱨᱠᱷᱟᱱᱟ ᱠᱚ ᱵᱮᱱᱟᱣᱮᱜᱼᱟ ᱠᱚ᱾ ᱟᱫᱚ ᱱᱟᱜ ᱚᱱᱟ ᱠᱚᱫᱚ, ᱢᱟᱱᱮ ᱟᱹᱛᱳ ᱥᱳᱨ ᱥᱳᱯᱳᱨ ᱠᱚᱨᱮ ᱥᱮ ᱚᱱᱟ ᱚᱲᱟᱜ ᱥᱳᱨ ᱥᱳᱯᱳᱨ ᱠᱚᱨᱮᱜ, ᱡᱟᱦᱟᱸ ᱚᱱᱟ ᱢᱟᱱᱮ ᱫᱟᱜ ᱠᱚ ᱢᱮᱱᱟᱜᱼᱟ, ᱚᱱᱟ ᱠᱚᱦᱚᱸ ᱱᱟᱜ ᱚᱱᱟ ᱠᱷᱟᱹᱛᱤᱨ ᱜᱮ, ᱵᱟᱹᱲᱤᱡᱚᱜ ᱠᱟᱱ ᱛᱮᱜᱮ, ᱟᱨᱦᱚᱸ ᱟᱭᱢᱟ ᱞᱮᱠᱟᱱ ᱚᱸᱰᱮ ᱛᱤᱡᱩ ᱠᱚ ᱥᱤᱨᱡᱟᱹᱜ ᱠᱟᱱᱟ ᱠᱚ, ᱛᱤᱡᱩ ᱠᱚ ᱥᱤᱨᱡᱟᱹᱣ ᱠᱟᱛᱮᱜ ᱱᱟᱦᱟᱜ ᱟᱵᱚ, ᱦᱚᱲᱢᱚ ᱪᱮᱛᱟᱱ ᱨᱮ ᱩᱝᱠᱩ ᱢᱟᱱᱮ ᱜᱮᱨ ᱠᱟᱛᱮᱫ, ᱡᱟᱦᱟᱸ ᱟᱵᱚ ᱪᱮᱛᱟᱱ ᱨᱮ, ᱩᱝᱠᱩ ᱟᱨᱦᱚᱸ ᱟᱭᱢᱟ ᱞᱮᱠᱟᱱᱟᱜ ᱵᱟᱹᱲᱤᱡ ᱱᱟᱦᱟᱜ ᱤᱭᱟᱹ ᱠᱚᱠᱚ ᱟᱡᱟᱨ ᱠᱚᱠᱚ ᱟᱹᱜᱩ ᱴᱚᱠᱟᱜ ᱠᱟᱱᱟ ᱠᱚ, ᱟᱠᱚ ᱚᱝᱠᱟ ᱠᱷᱮᱛᱨᱮ ᱛᱮ, ᱟᱹᱰᱤ ᱡᱟᱭᱜᱟ ᱨᱮᱜᱮ ᱧᱮᱞᱚᱜᱚᱜ ᱠᱟᱱᱟ, ᱡᱟᱦᱟᱸ ᱫᱚ ᱵᱟᱹᱲᱤᱡ᱾ ᱫᱟᱜ ᱟᱠᱟᱱᱟ ᱫᱟᱜ ᱠᱚ ᱵᱟᱹᱲᱤᱡᱚᱜ ᱠᱟᱱᱟ, ᱚᱱᱟ ᱟᱭᱢᱟ ᱠᱷᱟᱹᱛᱤᱨ ᱛᱮᱜᱮ ᱤᱭᱟᱹ ᱠᱚᱫᱚ ᱟᱵᱚ ᱦᱚᱲᱢᱚ ᱪᱮᱛᱟᱱ ᱨᱮ, ᱟᱡᱟᱨ ᱨᱳᱜᱽ ᱟᱡᱟᱨ ᱠᱚᱫᱚ ᱟᱹᱰᱤ ᱞᱚᱜᱚᱱ ᱜᱮ ᱥᱮᱴᱮᱨᱚᱜ ᱠᱟᱱᱟ᱾
ᱦᱮᱸ, ᱦᱮᱸ ᱜᱚᱝᱠᱮ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱠᱟᱫᱟ᱾ ᱱᱚᱜᱼᱚᱭ ᱡᱮ ᱱᱤᱛᱚᱜ ᱠᱚᱞᱠᱟᱨᱠᱷᱟᱱᱟ, ᱠᱤᱝᱵᱟ ᱡᱟᱦᱟᱸ ᱠᱚᱨᱮ ᱜᱟᱹᱰᱭᱟᱹ ᱢᱮᱱᱟᱜᱼᱟ ᱠᱤᱢᱵᱟ ᱡᱟᱦᱟᱸ ᱠᱚᱨᱮ ᱠᱚ ᱛᱳᱯᱳᱱ ᱠᱟᱱᱟ, ᱡᱟᱦᱟᱸᱡ ᱠᱚᱨᱮ ᱠᱚ ᱛᱳᱯᱳᱱ ᱠᱟᱱᱟ, ᱚᱱᱟ ᱫᱟᱜ ᱡᱟᱦᱟᱸᱨᱮ ᱥᱮᱱᱚᱜ ᱠᱟᱱᱟ ᱚᱱᱟ ᱡᱟᱦᱟᱸᱨᱮ ᱥᱮᱱᱚᱜ ᱠᱟᱱᱟ ᱚᱱᱟ ᱫᱟᱜ ᱚᱸᱰᱮ ᱛᱟᱦᱮᱱ ᱠᱟᱱᱟ, ᱚᱸᱰᱮ ᱥᱤᱭᱟᱜ ᱠᱟᱱᱟ ᱚᱸᱰᱮ ᱠᱷᱚᱱᱟᱜ ᱟᱹᱰᱤ ᱨᱚᱠᱚᱢ ᱡᱤᱵᱽ ᱡᱤᱵᱟᱱᱩ ᱠᱚᱠᱚ, ᱚᱸᱰᱮ ᱠᱷᱚᱱᱟᱜ ᱠᱚ ᱥᱤᱨᱡᱟᱹᱜ ᱠᱟᱱᱟ, ᱟᱨ ᱩᱝᱠᱩ ᱦᱮᱡ ᱠᱟᱛᱮᱜ ᱟᱵᱚ ᱦᱚᱲᱢᱚ ᱪᱮᱛᱟᱱ ᱨᱮ, ᱟᱵᱚ ᱠᱚ ᱟᱵᱚᱪ ᱠᱚ ᱪᱮᱛᱟᱱ ᱟᱵᱚ ᱠᱚ, ᱜᱮᱨᱮᱫ ᱵᱚᱱᱟ ᱜᱮᱨ ᱠᱟᱛᱮᱜ ᱟᱵᱚ ᱚᱝᱠᱟ ᱨᱳᱜᱽ ᱟᱡᱟᱨ ᱛᱮᱵᱚᱱ ᱯᱟᱲᱟᱜ ᱠᱟᱱᱛᱮ, ᱟᱵᱚ ᱡᱟᱹᱥᱛᱤ ᱫᱤᱱ ᱵᱟᱝᱵᱚᱱ ᱞᱟᱥᱴᱤᱝ ᱚᱜ ᱠᱟᱱᱟ᱾
ᱦᱳᱭ ᱦᱳᱭ ᱜᱚᱝᱠᱮ, ᱟᱨᱦᱚᱸ ᱱᱮᱛᱟᱨ ᱧᱮᱞᱚᱜᱚᱜ ᱠᱟᱱᱟ ᱡᱟᱦᱟᱸ ᱞᱮᱠᱟ ᱨᱩᱣᱟᱹ ᱥᱮ ᱱᱚᱣᱟ ᱴᱤᱵᱷᱤ, ᱟᱨ ᱱᱚᱣᱟ ᱨᱩᱣᱟᱹ ᱜᱮ ᱡᱟᱹᱥᱛᱤ ᱠᱟᱭ ᱛᱮ ᱱᱮᱛᱟᱨ ᱦᱚᱸᱜᱼᱱᱟ ᱧᱮᱞᱚᱜᱚᱜ ᱠᱟᱱᱟ, ᱡᱟᱦᱟᱸ ᱫᱚ ᱦᱳᱭᱳᱜ ᱠᱟᱱ ᱜᱮᱭᱟ ᱡᱟ ᱥᱟᱱᱟᱢ ᱴᱚᱴᱷᱟ ᱠᱚᱨᱮᱜ ᱜᱮ, ᱟᱫᱚ ᱢᱤᱫ ᱢᱤᱫ ᱫᱷᱟᱣ ᱡᱮ, ᱡᱟᱦᱟᱸᱭ ᱨᱩᱣᱟᱹ ᱮᱦᱚᱵ ᱟᱭ ᱠᱟᱱᱟ᱾ ᱚᱱᱟ ᱫᱚ ᱯᱮ ᱢᱟᱦᱟ ᱥᱮ, ᱢᱚᱬᱮ ᱢᱟᱦᱟ ᱵᱟᱵᱚᱫ ᱜᱮ᱾ ᱚᱱᱟ ᱨᱩᱣᱟᱹ ᱠᱚᱫᱚ ᱠᱚᱢᱚᱜ ᱠᱟᱱ ᱛᱟᱭᱟ, ᱟᱫᱚ ᱚᱱᱟ ᱢᱟ ᱨᱟᱱ ᱢᱩᱨᱜᱟᱹᱱ ᱠᱚ ᱵᱟᱝ, ᱧᱟᱢ ᱞᱮᱱᱠᱷᱟᱱ ᱚᱱᱟ ᱢᱟ ᱟᱹᱰᱤ ᱟᱨᱦᱚᱸ ᱡᱟᱹᱥ ᱛᱤᱜ ᱠᱟᱱ ᱛᱟᱭᱟ ᱾ ᱱᱚᱜᱼᱱᱟ ᱡᱟᱦᱟ ᱞᱮᱠᱟ, ᱟᱫᱚ ᱚᱱᱟ ᱫᱚ ᱵᱮᱥᱛᱮ ᱟᱹᱰᱤ ᱢᱟᱱᱮ ᱚᱠᱛᱚ ᱜᱮ ᱦᱟᱛᱟᱣᱮᱜ ᱟᱭ᱾
ᱦᱮᱸ ᱜᱚᱝᱠᱮ ᱚᱠᱛᱚ ᱫᱚᱭ ᱦᱟᱛᱟᱣ ᱜᱮᱭᱟ, ᱜᱚᱝᱠᱮ ᱱᱤᱛᱚᱜ ᱢᱟ ᱱᱚᱜᱼᱚᱭ ᱮ ᱱᱟᱶᱟ-ᱱᱟᱶᱟ ᱥᱟᱨ ᱡᱤᱱᱤᱥ ᱥᱮ, ᱥᱟᱨ ᱡᱚ ᱵᱤᱞᱤ ᱚᱱᱠᱟᱱᱟᱜ ᱵᱚᱱ ᱡᱚᱢ ᱫᱟ᱾ ᱚᱱᱟ ᱠᱷᱟᱹᱛᱤᱨ ᱛᱮᱜᱮ ᱚᱱᱠᱟ ᱢᱟᱱᱮ ᱚᱠᱟᱞᱮᱠᱟ ᱵᱚᱱ ᱦᱟᱨᱟᱜ ᱠᱟᱱᱟ, ᱚᱱᱠᱟ ᱜᱮᱵᱚᱱ ᱦᱟᱲᱟᱢᱚᱜ ᱠᱟᱱᱟ, ᱦᱮᱸᱥᱮ ᱟᱨ ᱱᱚᱜᱼᱚᱭ ᱮᱸ ᱡᱤᱱᱤᱥ ᱵᱚᱱ ᱡᱚᱢᱮᱜ ᱠᱷᱟᱹᱛᱤᱨ ᱛᱮ ᱨᱩᱣᱟᱹᱜ ᱠᱟᱱᱟ ᱵᱚᱱ ᱟᱨ ᱨᱩᱣᱟᱹ ᱦᱚᱸ ᱱᱟᱣᱟ, ᱱᱟᱣᱟ ᱱᱟᱜ ᱩᱰᱩᱠᱚᱜ ᱠᱟᱱᱟ ᱟᱨ ᱨᱟᱱ, ᱟᱨ ᱨᱩᱣᱟᱹ ᱡᱩᱫᱤ ᱵᱟᱭ ᱧᱟᱯᱟᱢᱟ, ᱛᱟᱦᱚᱞᱮ ᱞᱚᱝᱜᱚᱨ ᱞᱚᱜᱚᱱ ᱛᱮ ᱵᱟᱝ ᱵᱚᱱ ᱵᱮᱥᱚᱜᱼᱟ᱾
ᱦᱮᱸ,
ᱤᱥᱛᱤ
ᱜᱚᱝᱠᱮ ᱚᱱᱟ ᱠᱷᱟᱹᱛᱤᱨ ᱛᱮᱜᱮ ᱧᱮᱞ ᱧᱟᱢᱚᱜ ᱠᱟᱱᱟ ᱡᱮ ᱦᱚᱸᱜᱼᱚᱭᱼᱼ ᱫᱚ ᱟᱵᱚ ᱢᱟᱹᱱᱢᱤ ᱪᱮᱛᱟᱱ ᱨᱮ ᱡᱟᱛᱮ ᱚᱲᱟᱜ ᱨᱮᱜᱮ ᱵᱚᱱ ᱡᱚᱢ ᱢᱟᱵᱚᱱ ᱛᱮᱭᱟᱨ ᱠᱟᱛᱮᱫ ᱾ ᱡᱟᱛᱮ ᱡᱟᱸᱦᱟᱱ ᱡᱤᱱᱤᱥ ᱜᱮ ᱵᱟᱹᱫᱽ ᱵᱟᱹᱭᱦᱟᱹᱲ ᱠᱚᱨᱮ ᱚᱲᱟᱜ ᱠᱚᱨᱮ ᱜᱮ ᱛᱮᱭᱟᱨ ᱜᱟᱱᱚᱜ ᱢᱟ ᱾ ᱚᱱᱟ ᱯᱨᱟᱭ ᱥᱟᱱᱟᱢ ᱢᱟᱹᱱᱢᱤᱭᱟᱜ ᱜᱮ ᱢᱮᱱᱟᱜ ᱛᱟᱵᱚᱱᱟ ᱠᱷᱮᱛᱼᱼ ᱠᱚ ᱠᱷᱮᱛ ᱠᱚ ᱵᱟᱹᱭᱦᱟᱹᱲ ᱠᱚᱫᱚ ᱚᱱᱟ ᱠᱚᱨᱮ ᱜᱮ ᱡᱟᱛᱮ ᱧᱮᱞ ᱠᱟᱛᱮ ᱡᱟᱛᱮ ᱚᱲᱟᱜ ᱠᱚᱨᱮᱱᱟᱜ ᱨᱟᱥᱟᱭᱚᱱᱤᱠ ᱛᱮ ᱡᱟᱛᱮ ᱜᱮ ᱰᱟᱺᱝᱨᱤᱼᱼ ᱢᱮᱨᱚᱢᱟᱜ ᱜᱩ ᱨᱤᱡ ᱢᱟᱱᱮ ᱜᱩᱨᱤᱡ ᱠᱚᱛᱮ ᱜᱮ ᱡᱟᱦᱟᱸ ᱫᱚ ᱟᱵᱚ ᱫᱚ ᱦᱩᱭᱩᱜ ᱠᱟᱱᱟ ᱤᱭᱟᱹ ᱵᱚᱱ ᱵᱮᱱᱟᱣᱮᱜᱼᱟ ᱚᱱᱟ ᱛᱮᱜᱮ ᱵᱚᱱ ᱠᱷᱮᱛᱼᱼ ᱠᱚᱫᱚ ᱵᱚᱱ ᱤᱭᱟᱹᱭ ᱢᱟ ᱟᱨ ᱡᱟᱸᱦᱟᱼᱼ ᱛᱤᱡᱩ ᱠᱚ ᱞᱟᱜᱟᱣ ᱞᱮᱱᱠᱷᱟᱱ ᱚᱱᱟ ᱠᱚᱨᱮᱱᱟᱜ ᱨᱟᱱ ᱢᱩᱨᱜᱟᱹᱱ ᱠᱚᱜᱮ ᱵᱚᱱ ᱮᱢᱟᱜ ᱢᱟ ᱡᱟᱛᱮᱼᱼ ᱵᱟᱝᱵᱚᱱ ᱮᱢᱟᱜ ᱢᱟ ᱡᱟᱛᱮ ᱵᱮᱵᱟᱹᱲᱤᱡ ᱡᱟᱸᱦᱟ ᱞᱚᱜᱚᱱ ᱧᱚᱜ ᱦᱟᱨᱟᱜ ᱢᱟ ᱡᱟᱛᱮᱼᱼ ᱚᱱᱟ ᱢᱟ ᱢᱤᱼᱢᱤᱫ ᱥᱮᱫ ᱛᱮ ᱟᱠᱚᱣᱟᱜ ᱞᱟᱵᱷᱼᱼ ᱠᱚ ᱧᱮᱞᱮᱜᱼᱟ ᱚᱱᱟ ᱫᱚ ᱢᱟᱹᱱᱢᱤ ᱠᱚᱣᱟᱜ ᱢᱤᱫ ᱥᱮᱫ ᱛᱮ, ᱟᱭᱢᱟ ᱜᱟᱨᱛᱮ ᱠᱷᱚᱛᱤᱜ ᱠᱟᱱ ᱜᱮᱭᱟ ᱡᱟᱦᱟᱸᱭ ᱠᱚᱠᱚ ᱡᱚᱢᱮᱜᱼᱟ ᱠᱚ ᱾
ᱦᱮᱸ ᱜᱚᱝᱠᱮ ᱦᱮᱸᱦᱮᱸᱼᱼ
ᱥᱮ ᱜᱚᱝᱠᱮ ᱟᱠᱚ ᱦᱚᱸᱠᱚ ᱡᱚᱢ ᱵᱟᱲᱟᱭᱮᱜ ᱠᱚ ᱢᱮᱱᱠᱷᱟᱱ ᱚᱱᱟ ᱫᱚ ᱟᱠᱚᱣᱟᱜ ᱦᱚᱸ ᱟᱠᱚ ᱵᱟᱠᱚ ᱵᱩᱡᱷᱟᱹᱣ ᱫᱟᱲᱮᱭᱟᱜ ᱠᱟᱱᱟ ᱡᱮᱼᱼ ᱚᱠᱟᱞᱮᱠᱟ ᱡᱟᱭᱜᱟᱨᱮ, ᱟᱵᱚ ᱵᱚᱱᱼᱼ ᱜᱷᱟᱹᱴᱛᱤ ᱨᱮ ᱵᱚᱱ ᱧᱩᱨᱩᱜ ᱠᱟᱱᱟ ᱡᱟᱦᱟ ᱫᱚ ᱯᱚᱨᱚᱵᱚᱨᱛᱤ ᱠᱟᱞ ᱨᱮ ᱫᱤᱥᱟᱹ ᱢᱟ ᱵᱟᱝ ᱫᱤᱥᱟᱹᱜ ᱠᱟᱱᱟ ᱚᱱᱟ ᱠᱚᱫᱚ ᱠᱤᱱᱛᱩ ᱢᱮᱱᱠᱷᱟᱱ ᱯᱚᱨᱚᱵᱚᱨᱛᱤᱼᱼ ᱠᱟᱨᱚᱱ ᱚᱱᱟ ᱠᱚᱫᱚ ᱮᱯᱷᱮᱠᱴᱮ ᱟᱹᱜᱩᱭᱮᱫ ᱛᱟᱵᱚᱱᱟ ᱾
ᱦᱮᱸ ᱦᱮᱸ ᱦᱮᱸ ᱮᱠᱫᱚᱢ ᱮᱠᱫᱚᱢ ᱜᱚᱢᱠᱮ ᱾ ᱱᱚᱜᱼᱚᱭ ᱱᱤᱛᱚᱜ ᱮᱠᱫᱚᱢ ᱟᱹᱰᱤ ᱡᱚᱛᱷᱟᱛ ᱠᱟᱛᱷᱟ ᱜᱮᱢ ᱢᱮᱱ ᱠᱟᱫᱟ ᱱᱚᱜᱼᱚᱭᱼᱼ ᱚᱱᱟ ᱠᱚ ᱫᱚ ᱱᱤᱛᱚᱜ ᱡᱟᱸᱦᱟ ᱥᱟᱨ ᱡᱤᱱᱤᱥ ᱵᱚᱱ ᱮᱢᱟᱜ ᱠᱟᱱᱟ ᱚᱱᱟ ᱠᱚ ᱠᱚᱢ ᱵᱚᱱ ᱵᱮᱵᱚᱦᱟᱨᱟ ᱾ ᱡᱩᱫᱤ ᱟᱵᱚ ᱡᱩᱫᱤ ᱵᱚᱱ ᱞᱟᱹᱭᱟ ᱩᱸᱻ ᱱᱤᱛᱚᱜ ᱡᱩᱫᱤ ᱥᱟᱭ ᱞᱟᱹᱭᱼᱼ ᱛᱚ, ᱡᱚᱫᱤ ᱚᱱᱟ ᱥᱟᱨ ᱠᱚᱵᱚᱱ ᱞᱟᱜᱟᱣ ᱜᱮᱭᱟ ᱛᱟᱦᱚᱞᱮ ᱟᱵᱚᱼᱼ ᱱᱤᱛᱚᱜ ᱱᱚᱜᱼᱚᱭ ᱟᱵᱚ ᱠᱚᱜᱮ ᱱᱤᱛᱚᱜ, ᱱᱤᱛᱚᱜ ᱡᱟᱦᱟᱸᱭ ᱠᱚ ᱧᱮᱞᱚᱜ ᱠᱟᱱᱟ ᱥᱟᱴ ᱵᱚᱪᱷᱚᱨ ᱵᱟᱝᱠᱚ ᱯᱟᱨᱚᱢᱮᱫᱟ ᱾ ᱛᱟᱦᱚᱞᱮ ᱟᱵᱚ ᱡᱩᱫᱤ ᱜᱤᱫᱽᱨᱟᱹ ᱠᱷᱚᱱᱟᱜ ᱜᱮ ᱥᱟᱨ ᱡᱤᱱᱤᱥ ᱚᱱᱠᱟᱱᱟᱜᱼᱼ ᱡᱤᱱᱤᱥ ᱥᱮ ᱯᱷᱚᱥᱚᱞ ᱠᱚ ᱚᱱᱠᱟ ᱡᱩᱫᱤ ᱵᱚᱱ ᱡᱚᱢ ᱧᱩᱭᱟ ᱛᱟᱦᱚᱞᱮ ᱠᱷᱟᱱ ᱫᱚ ᱢᱟᱼᱼ ᱟᱵᱚ ᱢᱟ ᱚᱱᱟ ᱥᱟᱴ ᱵᱚᱪᱷᱚᱨ ᱦᱚᱸ ᱵᱟᱝᱵᱚᱱ ᱥᱮᱴᱮᱨ ᱫᱟᱲᱮᱭᱟᱜᱼᱟ ᱾
ᱦᱳᱭ ᱟᱨ ᱱᱮᱛᱟᱨ ᱢᱟ ᱟᱹᱰᱤ ᱟᱭᱢᱟ ᱟᱭᱢᱟ ᱦᱚᱲᱜᱮ ᱧᱮᱞᱚᱜᱚᱜ ᱠᱟᱱᱟ ᱠᱚ ᱡᱟᱦᱟᱸᱭ ᱫᱚ ᱠᱚᱢ ᱩᱢᱮᱨ ᱨᱮᱜᱮ ᱩᱵ ᱠᱚᱼᱼ ᱯᱟᱺᱰᱩ ᱧᱚᱜᱚᱜ ᱠᱟᱱ ᱛᱟᱠᱚᱣᱟ ᱛᱚ ᱚᱱᱟ ᱠᱚᱢᱟ ᱟᱹᱰᱤ ᱟᱸᱴ ᱟᱭᱢᱟ ᱠᱮᱞᱥᱤᱭᱟᱢ ᱥᱮ ᱚᱱᱟᱼᱼ ᱱᱚᱜᱼᱚᱭ ᱡᱮ ᱟᱵᱚ ᱨᱟᱥᱟᱭᱚᱱᱤᱠ ᱡᱤᱱᱤᱥ ᱠᱚᱵᱚᱱ ᱢᱟᱱᱮ ᱵᱮᱵᱚᱦᱟᱨ ᱠᱟᱛᱮᱜ ᱡᱟᱦᱟᱸ ᱵᱚᱱ ᱡᱚᱢᱮᱜᱼᱟ ᱵᱚᱱ ᱚᱱᱟ ᱠᱷᱟᱹᱛᱤᱨᱼᱼ ᱛᱮᱜᱮ ᱱᱤᱛ ᱡᱟᱸᱦᱟ ᱜᱤᱫᱽᱨᱟᱹ ᱩᱢᱮᱨ ᱠᱷᱚᱱᱟᱜ ᱜᱮ ᱟᱫᱚ ᱱᱟᱦᱟᱜ ᱚᱱᱟ ᱠᱚᱫᱚ ᱵᱟᱝᱼᱼ ᱢᱟᱱᱮ ᱡᱚᱢ ᱧᱩ ᱨᱮ ᱚᱱᱠᱟᱱᱟᱜ ᱜᱷᱟᱹᱴᱛᱤ ᱢᱮᱱᱟᱜ ᱠᱷᱟᱹᱛᱤᱨ ᱛᱮ ᱚᱱᱟ, ᱚᱱᱟ ᱦᱚᱸ ᱚᱱᱠᱟᱱᱟᱜᱼᱼ ᱤᱭᱟᱹ ᱠᱚ, ᱨᱳᱜᱽ ᱟᱡᱟᱨ ᱠᱚ ᱦᱩᱭᱩᱜ ᱠᱟᱱ ᱜᱮᱭᱟ ᱾
ᱦᱮᱸ ᱮᱱᱛᱮ ᱚᱱᱟ ᱦᱚᱸ ᱚᱱᱮ ᱦᱚᱭ ᱧᱮᱞ ᱦᱩᱭᱩᱜ ᱠᱟᱱ ᱜᱮᱭᱟ ᱚᱱᱠᱟ ᱟᱹᱰᱤ ᱞᱚᱜᱚᱱ ᱠᱚ ᱯᱟᱺᱰᱩᱜ ᱠᱟᱱᱟ ᱢᱟᱱᱮ ᱾ ᱵᱚᱭᱚᱥ ᱠᱚᱦᱚᱸ ᱚᱱᱠᱟ ᱵᱟᱝ ᱦᱩᱭᱩᱜ ᱠᱟᱱ ᱛᱟᱠᱚᱣᱟ ᱟᱹᱰᱤ ᱞᱚᱜᱚᱱ ᱜᱤᱫᱽᱨᱟᱹ ᱩᱢᱮᱨ ᱨᱮᱜᱮ ᱚᱱᱠᱟ ᱮ ᱵᱟᱨᱚ ᱩᱸ ᱵᱚᱪᱷᱚᱨ ᱨᱮᱜᱮ ᱩᱱᱠᱩᱣᱟᱜ ᱫᱚᱢᱮ ᱯᱟᱺᱰᱩ ᱧᱮᱞᱚᱜ ᱠᱟᱱ ᱛᱟᱠᱚᱣᱟ ᱾ ᱚᱱᱠᱟᱱᱟᱜ ᱫᱚ ᱢᱟᱱᱮ ᱱᱚᱝᱠᱟ ᱢᱟᱱᱮ, ᱢᱟᱱᱮ ᱩᱱᱤᱭᱟᱜᱼᱼ ᱦᱚᱸ ᱚᱱᱠᱟ ᱢᱟᱱᱮ ᱦᱚᱲᱢᱚ ᱨᱮ ᱠᱤᱪᱷᱩ ᱯᱨᱚᱵᱽᱞᱮᱢ ᱢᱮᱱᱟᱜ ᱛᱟᱭᱟ, ᱟᱨ ᱚᱱᱠᱟ ᱵᱚᱦᱚᱜ ᱠᱚᱨᱮᱼᱼ ᱢᱮᱞᱟᱱᱤᱱ ᱠᱚᱢ ᱜᱮᱭᱟ ᱢᱮᱞᱟᱱᱤᱱ ᱦᱮᱸᱥᱮ ᱢᱮᱞᱟᱞᱤᱱ ᱦᱳᱭ ᱾
ᱟᱫᱚ ᱟᱫᱚ ᱜᱚᱝᱠᱮ ᱱᱟᱦᱟᱜᱼᱼ ᱟᱫᱚ ᱦᱚᱸᱜᱼᱚᱭ ᱫᱚ ᱦᱩᱲᱩ ᱠᱚ ᱚᱱᱛᱮ ᱪᱮᱜ ᱞᱮᱠᱟ ᱫᱟᱜ ᱵᱟᱲᱟ ᱫᱟᱜ ᱱᱚᱜᱼᱚᱭ ᱥᱮᱨᱢᱟ ᱡᱟᱹᱲᱤ ᱠᱚ ᱚᱠᱟᱞᱮᱠᱟ ᱦᱳᱭᱳᱜ ᱠᱟᱱ ᱜᱮᱭᱟ ᱾
ᱮ ᱱᱚᱛᱮ ᱫᱚ ᱜᱚᱝᱠᱮ ᱚᱱᱠᱟ ᱯᱮ ᱯᱩᱱ ᱫᱤᱱ ᱞᱟᱦᱟᱨᱮ ᱚᱱᱠᱟ ᱫᱟᱜ ᱡᱟᱹᱲᱤ ᱦᱩᱭ ᱞᱮᱱᱟ ᱾ ᱵᱟᱨᱥᱤᱧ, ᱵᱟᱨᱥᱤᱧ ᱠᱟ ᱫᱟᱜ ᱡᱟᱹᱲᱤᱭᱟᱠᱟᱫ ᱛᱟᱸᱦᱮᱫ ᱟᱫᱚ ᱵᱟᱭ ᱫᱟᱜ ᱡᱟᱹᱲᱤᱭᱟ ᱠᱟᱫᱟ ᱾
ᱥᱮ ᱜᱮ
ᱤᱱᱟᱹ ᱯᱚᱨᱮ ᱫᱚ ᱱᱚᱜᱼᱚᱭ ᱵᱟᱨᱥᱤᱧ ᱯᱮ ᱢᱟᱦᱟ ᱫᱚ ᱱᱚᱜᱼᱚᱭ ᱥᱤᱛᱩᱝ ᱠᱟᱫ ᱜᱮ, ᱚᱱᱠᱟ ᱢᱟᱱᱮᱼᱼ ᱚᱱᱠᱟ ᱵᱩᱡᱩᱜ ᱠᱟᱱᱟ ᱡᱮ ᱚᱱᱠᱟ ᱛᱮᱦᱮᱧ ᱫᱚ ᱫᱟᱜ ᱦᱤᱡᱩᱜᱼᱟ, ᱚᱱᱠᱟ ᱟᱵᱽᱦᱟᱣᱟ ᱴᱟᱜ ᱵᱩᱡᱩᱜ ᱠᱟᱱᱟ ᱾ ᱦᱮᱸᱥᱮ? ᱠᱤᱱᱛᱩ ᱫᱟᱜ ᱵᱟᱭ ᱫᱟᱜ ᱡᱟᱹᱲᱤᱭᱮᱫᱟ ᱾
ᱟᱞᱮ ᱥᱮᱫ ᱢᱟ ᱦᱚᱸᱜᱼᱚᱭ ᱵᱟᱨᱥᱤᱧ ᱯᱮᱢᱟᱦᱟ ᱵᱷᱟᱜᱮ ᱜᱮ ᱠᱚᱢ ᱢᱟᱱᱮ ᱢᱟᱱᱮ ᱢᱤᱫ ᱛᱤᱠᱤᱱ ᱠᱟᱛᱮ ᱯᱷᱟᱸᱠᱟ ᱢᱟᱱᱮ ᱢᱤᱫ ᱛᱤᱦᱤᱱ ᱢᱟᱛᱚ ᱟᱨᱚ ᱯᱷᱟᱠᱟᱣ ᱟᱞᱮ ᱠᱟᱱᱟ ᱟᱨᱚ ᱢᱤᱫ ᱛᱤᱦᱤᱱ ᱫᱚ ᱫᱟᱜ ᱫᱟᱭ, ᱚᱱᱠᱟ ᱥᱮᱨᱢᱟ ᱡᱟᱹᱲᱤ ᱠᱚ ᱦᱤᱡᱩᱜ ᱠᱟᱱ ᱜᱮ ᱛᱟᱦᱮᱱᱟ ᱟᱨ ᱦᱚᱸᱜᱼᱚᱭ ᱡᱮ ᱦᱩᱞ ᱢᱟᱦᱟ ᱠᱚ ᱯᱚᱨᱚᱵᱽ ᱱᱟ ᱚᱱᱟ ᱠᱚᱦᱚᱸ ᱢᱚᱴᱟᱢᱩᱴᱤ ᱵᱮᱥ ᱱᱟᱯᱟᱭ ᱛᱮᱜᱮᱞᱮ ᱯᱟᱨᱚᱢ ᱟᱹᱜᱩ ᱠᱮᱫ ᱨᱮᱛᱚ ᱦᱚᱸ-ᱜ ᱥᱮᱨᱢᱟ ᱡᱟᱹᱲᱤ ᱛᱮᱜᱮ ᱮᱴᱠᱮᱴᱚᱬᱮ ᱠᱟᱹᱡ ᱠᱟᱹᱡ ᱫᱚᱞᱮ ᱧᱟᱢ ᱟᱹᱜᱩᱭᱮᱫ ᱛᱟᱦᱮᱱᱟ ᱾ ᱡᱟᱦᱟᱸ ᱞᱮᱠᱟᱛᱮ ᱵᱚᱸᱜᱟ ᱵᱩᱨᱩ ᱠᱟᱹᱢᱤ ᱫᱚ ᱱᱟᱭᱛᱮ ᱱᱟᱯᱟᱭ ᱛᱮᱜᱮ ᱯᱟᱨᱚᱢ ᱟᱹᱜᱩ ᱠᱟᱜᱼᱟ ᱾ ᱛᱚ ᱚᱱᱛᱮ ᱚᱠᱟ ᱞᱮᱠᱟ ᱵᱚᱸᱜᱟ ᱵᱩᱨᱩ ᱠᱟᱹᱢᱤ ᱥᱟᱹᱛ ᱠᱚᱯᱮ ᱥᱟᱯ ᱯᱲᱟᱣ ᱞᱟᱜ ᱥᱮ ᱯᱟᱨᱚᱢ ᱟᱯᱮ ᱱᱟᱭᱛᱮ ᱱᱟᱯᱟᱭ ᱛᱮᱜᱮ ᱦᱩᱭ ᱟᱠᱟᱱ ᱜᱮᱭᱟ ᱯᱮ ᱦᱳᱭ, ᱚᱱᱟ
ᱜᱚᱝᱠᱮ ᱚᱱᱟ ᱵᱚᱸᱜᱟ ᱵᱩᱨᱩ ᱠᱟᱹᱢᱤ ᱦᱚᱨᱟ ᱫᱚ ᱩᱸ, ᱱᱟᱭ ᱱᱟᱯᱟᱭ ᱛᱮᱜᱮ ᱵᱚᱸᱜᱟ ᱵᱩᱨᱩ ᱠᱟᱹᱢᱤ ᱦᱚᱨᱟ ᱫᱚᱞᱮ ᱯᱟᱨᱚᱢ ᱟᱹᱜᱩ ᱟᱠᱟᱫᱟ ᱾ ᱢᱟᱱᱮ ᱤᱱ ᱦᱤᱞᱳᱜ ᱡᱮ ᱦᱤᱞᱳᱜ ᱛᱤᱨᱤᱥᱮ ᱡᱩᱱ ᱥᱮ ᱦᱩᱞ ᱢᱟᱦ ᱦᱤᱞᱳᱜ ᱟᱞᱮ ᱠᱤ ᱵᱚᱸᱜᱟ ᱵᱩᱨᱩ ᱦᱳᱭ ᱟᱠᱟᱱᱟ ᱟᱨ ᱛᱤᱠᱤᱱ ᱛᱟᱨᱟᱥᱤᱧ ᱥᱚᱢᱚᱭ ᱫᱟᱜ ᱠᱟᱜ ᱛᱟᱦᱮᱸ ᱮ ᱾
ᱦᱳᱭ, ᱟᱞᱮ ᱥᱮᱫ ᱦᱚᱸ ᱚᱱᱠᱟ ᱜᱮ ᱾ ᱱᱚᱛᱮ ᱢᱟ ᱛᱤᱠᱤᱱ ᱫᱤᱜᱮ ᱚᱱᱠᱟ ᱯᱨᱟᱭ ᱫᱩᱴᱟ ᱫᱤᱜᱮ ᱯᱨᱟᱭ ᱱᱟᱦᱟᱸᱜ ᱫᱟᱜ ᱮᱫ ᱛᱟᱦᱮᱱᱟᱭ ᱾ ᱛᱚᱠᱷᱚᱱ ᱫᱚ ᱟᱞᱮ ᱵᱚᱸᱜᱟ ᱵᱩᱨᱩ ᱠᱟᱹᱢᱤ ᱫᱚᱞᱮ ᱥᱟᱹᱛ ᱥᱟᱯᱲᱟᱣ ᱞᱮᱫ ᱜᱮᱭᱟᱞᱮ ᱾
ᱟᱪ-ᱪᱷᱟ ᱟᱪ-ᱪᱷᱟ, ᱟᱪ-ᱪᱷᱟ ᱜᱚᱝᱠᱮ ᱢᱟᱱᱮ ᱱᱚᱣᱟ ᱛᱤᱨᱤᱥᱮ ᱡᱩᱱ ᱥᱮ ᱟᱵᱚ ᱦᱩᱞ ᱢᱟᱦᱟ ᱱᱚᱣᱟ ᱫᱚ ᱟᱵᱚ ᱥᱟᱱᱛᱟᱲ ᱠᱚᱣᱟᱜ ᱠᱟᱱᱟ ᱥᱮ᱾ ᱟᱵᱚᱨᱤᱱ ᱡᱟᱦᱟᱸᱭ ᱯᱷᱨᱤᱰᱚᱢ ᱯᱷᱟᱭᱴᱟᱨ ᱥᱤᱫᱩᱼ ᱠᱟᱹᱱᱦᱩ ᱜᱮ ᱱᱩᱠᱤᱱ ᱠᱤᱱ ᱞᱟᱹᱲᱦᱟᱹᱭ ᱞᱮᱫ ᱛᱮ ᱟᱵᱚ ᱱᱤᱛᱚᱜ ᱵᱟᱧᱪᱟᱣ ᱢᱮᱱᱟᱜ ᱵᱚᱱᱟ ᱾ ᱟᱵᱚ ᱚᱱᱟ ᱵᱚᱱ ᱵᱩᱡ ᱠᱮᱜᱼᱟ, ᱟᱵᱚ ᱚᱱᱟ ᱵᱚᱱ ᱵᱮᱱᱟᱣ ᱠᱮᱫᱟ ᱾ ᱢᱮᱱᱠᱷᱟᱱ ᱡᱚᱛᱚ ᱟᱛᱩᱨᱮ ᱦᱚᱲ ᱚᱱᱟ ᱵᱟᱝᱠᱚ ᱵᱟᱲᱟᱭᱟ, ᱛᱟᱞᱦᱮ ᱩᱱᱠᱩ ᱚᱱᱟ ᱤᱫᱤ ᱠᱟᱛᱮ ᱩᱱᱠᱩ ᱪᱮᱫ ᱵᱚᱱ ᱢᱮᱛᱟ ᱠᱚᱣᱟ?
ᱩᱱᱠᱩ ᱫᱚ ᱱᱚᱝᱠᱟᱱ ᱱᱟᱜ ᱥᱟᱸᱫᱮᱥ ᱵᱚᱱ ᱵᱷᱮᱡᱟᱣ ᱟᱠᱚᱣᱟ ᱡᱟᱛᱮ ᱢᱟ ᱚᱱᱟ ᱚᱱᱟ ᱟᱥᱮᱯᱟᱥᱮ ᱥᱮ ᱢᱤᱫ ᱢᱤᱫ ᱵᱟᱨ ᱦᱚᱲ ᱫᱚᱠᱚ ᱞᱟᱹᱴᱩ ᱵᱚᱦᱚᱜ ᱠᱟᱱ ᱧᱚᱜ ᱜᱮᱭᱟ ᱠᱚ ᱟᱛᱳ ᱨᱮᱫᱚ ᱡᱷᱚ -ᱼ ᱡᱚᱛᱚ ᱦᱚᱲ ᱜᱮ ᱵᱟᱝ ᱠᱚ ᱚᱱᱠᱟᱱ ᱧᱚᱜ ᱜᱮᱭᱟ ᱡᱟᱛᱮ ᱢᱟᱱᱮ ᱠᱟᱸᱲᱟ ᱢᱟᱹᱱᱢᱤ ᱫᱚ ᱢᱤᱫᱴᱟᱝ ᱟᱛᱳ ᱨᱮᱫᱚ ᱡᱷᱚᱛ-ᱼ ᱡᱚᱛᱚ ᱦᱚᱲ ᱜᱮ ᱠᱟᱬᱟ ᱢᱟᱹᱱᱢᱤ ᱫᱚ ᱵᱟᱹᱱᱩᱜ ᱠᱚᱣᱟ, ᱢᱤᱫ ᱦᱚᱲ ᱫᱚ ᱵᱮᱫ ᱢᱮᱫ ᱫᱚ ᱯᱩᱥᱟᱹᱲ ᱠᱚ ᱜᱮᱭᱟ ᱠᱚᱢ ᱵᱮᱥᱤ ᱫᱚ ᱾ ᱟᱫᱚ ᱜᱚᱝᱠ ᱩᱱᱤ ᱡᱟᱦᱟᱸᱭ ᱜᱚᱝᱠᱮ ᱚᱱᱠᱟᱱ ᱯᱩᱥᱟᱹᱲᱟᱱ ᱦᱚᱲ ᱥᱮ ᱚᱱᱠᱟ ᱞᱟᱹᱴᱩ ᱵᱚᱦᱚᱜ ᱟᱱ ᱦᱚᱲ ᱩᱱᱤ ᱢᱟ ᱚᱱᱟ ᱚᱱᱟ ᱥᱮᱫ ᱛᱮ ᱟᱛᱳ ᱨᱮᱱ ᱦᱚᱲ ᱠᱚ ᱜᱩᱱᱤ ᱜᱩᱨᱤᱵ ᱠᱚᱭ ᱪᱮᱫ ᱠᱚᱣᱟᱭ ᱱᱟᱥᱮ ᱱᱟᱥᱮ ᱱᱟᱜ ᱛᱮ ᱚᱱᱟ ᱡᱟᱭᱜᱟ ᱠᱚᱭ ᱥᱚᱦᱚᱨ ᱥᱮᱴᱮᱨ ᱤᱫᱤ ᱠᱚᱣᱟᱭ ᱾ ᱡᱟᱛᱮ ᱟᱭᱢᱟ ᱡᱟᱭᱜᱟ ᱨᱮ ᱴᱚᱴᱷᱟ ᱠᱚᱨᱮᱜ ᱦᱳᱭᱳᱜ ᱠᱟᱱ ᱜᱮᱭᱟ ᱱᱟᱦᱜ ᱚᱱᱛᱮ ᱠᱚᱭ ᱜᱚᱦᱚᱲ ᱚᱱᱛᱮ ᱥᱳᱨ ᱤᱫᱤ ᱠᱚᱣᱟ ᱡᱟᱛᱮ ᱱᱟᱜ ᱱᱚᱣᱟ ᱠᱚ ᱵᱩᱡᱽ ᱢᱟᱠᱚ ᱥᱮ ᱟᱵᱚ ᱱᱚᱣᱟ ᱪᱮᱫ ᱢᱟᱱᱮ ᱱᱚᱣᱟ ᱦᱩᱞ ᱢᱟᱦᱟ ᱥᱮ ᱱᱚᱣᱟ ᱦᱩᱞ ᱦᱩᱞ ᱠᱟᱛᱷᱟᱴᱟᱜ ᱪᱮᱫ ᱠᱷᱟᱹᱛᱤᱨ ᱜᱮ ᱵᱟᱝ ᱦᱮᱡ ᱟᱠᱟᱱᱟ, ᱥᱮ ᱚᱠᱟ ᱠᱷᱚᱱ ᱦᱮᱡ ᱞᱮᱱᱟ, ᱥᱮ ᱪᱮᱫ ᱞᱮᱠᱟ ᱵᱷᱟᱵᱽ ᱛᱮ ᱦᱳᱭ ᱟᱠᱟᱱᱟ? ᱡᱟᱛᱮ ᱚᱱᱟ ᱠᱚᱠᱚ ᱵᱩᱡᱽ ᱛᱤᱭᱳᱜ ᱫᱟᱲᱮᱭᱟᱜ ᱢᱟᱠᱚ, ᱛᱟᱞᱦᱮ ᱩᱱᱠᱩ ᱢᱟ ᱚᱱᱟ ᱠᱚᱨᱮ ᱚᱱᱠᱟᱱ ᱡᱟᱭᱜᱟ ᱠᱚ ᱥᱚᱦᱚᱨ ᱥᱮᱴᱮᱨ ᱠᱚ ᱦᱳᱭᱳᱜᱼᱟ ᱾ ᱛᱚ ᱩᱱᱠᱩ ᱚᱱᱠᱟ ᱵᱷᱟᱵᱽ ᱛᱮᱜᱮ ᱤᱫᱤ ᱠᱚ ᱦᱩᱭᱳᱜᱼᱟ, ᱛᱚ ᱚᱱᱠᱟ ᱚᱱᱠᱟ ᱵᱟᱰᱟᱭ ᱠᱟᱛᱮ ᱡᱟᱛᱮ ᱚᱲᱟᱜ ᱟᱛᱳ ᱴᱚᱞᱟ ᱠᱚᱨᱮ ᱦᱚᱸ ᱡᱟᱛᱮ ᱚᱱᱟ ᱦᱚᱭᱛᱳ ᱢᱩᱴᱷᱟᱹᱱ ᱵᱟᱝ ᱢᱟᱱᱮ ᱢᱟᱨᱟᱝ ᱫᱷᱤᱨᱤ ᱨᱮᱱᱟᱜ ᱢᱩᱴᱷᱟᱹᱱ ᱵᱟᱝ ᱨᱮᱦᱚᱸ ᱡᱟᱦᱟᱸ ᱵᱟᱦᱟ ᱢᱟᱞᱟ ᱟᱨᱟᱣ ᱟ ᱡᱟᱦᱟᱸ ᱯᱷᱚᱴ ᱢᱟᱱᱮ ᱪᱤᱫ ᱛᱟᱹᱨ ᱨᱮ ᱡᱟᱦᱟᱸ ᱢᱩᱪᱷ ᱪᱤᱛᱟᱹᱨ ᱨᱮᱱᱟᱜ ᱢᱩᱴᱷᱟᱹᱱ ᱨᱮᱜᱮ ᱵᱟᱦᱟ ᱢᱟᱞᱟ ᱠᱚ ᱟᱨᱟᱣ ᱵᱟᱲᱟ ᱥᱮ ᱥᱟᱸᱣ-ᱥᱟᱸᱶ ᱟᱛᱳ ᱨᱮᱱ ᱡᱷᱚᱛᱚ ᱥᱟᱱᱟᱢ ᱦᱚᱲ ᱠᱚᱜᱮ ᱡᱟᱛᱮ ᱥᱚᱦᱚᱨ ᱥᱮᱴᱮᱨᱚᱜ ᱢᱟᱠᱚ ᱚᱱᱠᱟᱱ ᱟᱛᱳ ᱨᱮ ᱢᱚᱬᱮ ᱦᱚᱲ ᱥ ᱥᱟᱶᱛᱮ ᱢᱟᱱᱮ ᱨᱚᱯᱚᱲ ᱠᱟᱛᱮ ᱡᱟᱛᱮ ᱢᱟᱱᱮ ᱫᱩᱲᱩᱵ ᱵᱟᱲᱟ ᱫᱩᱲᱩᱵ ᱠᱟᱛᱮ ᱡᱟᱛᱮ ᱚᱱᱟ ᱠᱚ ᱼᱼ ᱞᱟᱹᱭ ᱵᱟᱲᱟ ᱞᱮᱠᱷᱟᱱ ᱟᱹᱰᱤ ᱱᱟᱯᱟᱭ ᱛᱮ ᱚᱱᱟ ᱫᱚ ᱠᱟᱹᱢᱤ ᱠᱟᱹᱡᱽ ᱠᱚ ᱥᱟᱹᱛ ᱥᱟᱹᱛᱚᱜ-ᱟ ᱥᱮ ᱚᱱᱠᱟ ᱱᱟᱜ ᱠᱟᱛᱷᱟ ᱠᱚ ᱥᱟᱱᱟᱢ ᱟᱫᱚ ᱢᱟᱱᱮ ᱦᱚᱲ ᱴᱷᱮᱱ ᱜᱮ ᱯᱟᱥᱱᱟᱜ-ᱟ᱾
ᱮᱠᱫᱚᱢ ᱮᱠᱫᱚᱢ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱠᱟᱫᱟ ᱜᱚᱝᱠᱮ ᱱᱚᱜ-ᱚᱣ ᱡᱟᱦᱟᱸ ᱵᱤᱱ ᱢᱮᱱ ᱠᱮᱫᱟ᱾ ᱡᱟᱦᱟᱸᱭ ᱠᱚ ᱚᱱᱠᱟ ᱢᱟᱱᱮ ᱟᱵᱚ ᱥᱟᱱᱛᱟᱲ ᱥᱟᱸᱶᱛᱟ ᱨᱮᱱ ᱡᱟᱦᱟᱸᱭ ᱯᱩᱨᱩᱫᱷᱩᱞ ᱧᱚᱜ ᱦᱚᱲ ᱡᱟᱦᱟᱸᱭ ᱠᱚ ᱛᱟᱦᱮᱱ ᱛᱟᱵᱚᱱᱟ᱾ ᱩᱝᱠᱩ ᱜᱮ ᱩᱱᱠᱩ ᱡᱟᱦᱟᱸᱭ ᱠᱚ ᱵᱟᱝ ᱠᱚ ᱵᱟᱲᱟᱭᱟ ᱚᱱᱟ ᱤᱫᱤ ᱠᱟᱛᱮᱜ ᱩᱱᱠᱩ ᱚᱱᱟ ᱠᱟᱱᱦᱤ ᱟᱸᱡᱚᱢ ᱟᱠᱚ ᱦᱩᱭᱩᱜ-ᱟ ᱡᱮ ᱱᱚᱝᱠᱟ ᱱᱚᱝᱠᱟ ᱩᱱᱠᱩ ᱣᱟᱜ ᱯᱷᱨᱤᱰᱚᱢ ᱯᱷᱟᱭᱴᱟᱨ ᱥᱤᱫᱩ ᱟᱨ ᱠᱟᱱᱦᱩ ᱠᱷᱟᱛᱤᱨ ᱩᱱᱠᱤᱱ ᱤᱝᱨᱟᱹᱡᱽ ᱵᱤᱨᱩᱫᱽᱫ ᱨᱮᱠᱤᱱ ᱞᱟᱹᱲᱦᱟᱹᱭ ᱞᱮᱫ ᱛᱮ ᱟᱵᱚ ᱱᱤᱱᱟᱹᱝ ᱱᱤᱛᱚᱜ ᱵᱟᱧᱪᱟᱣ ᱢᱮᱱᱟᱜ ᱵᱚᱱᱟ᱾ ᱩᱱᱠᱩ ᱚᱱᱟ ᱠᱟᱹᱦᱟᱱᱤ ᱟᱸᱡᱚᱢ ᱟᱠᱚ ᱦᱩᱭᱩᱜ-ᱟ᱾
ᱦᱳᱭ ᱜᱚᱝᱠᱮ ᱚᱱᱠᱟ ᱜᱮ ᱡᱟᱛᱮ ᱡᱮ ᱛᱟ ᱵᱷᱟᱜᱮ ᱞᱮᱠᱟ ᱡᱟᱛᱮ ᱟᱵᱚ ᱨᱮᱱ ᱛᱤᱱᱟᱹᱜ ᱜᱟᱱ ᱚᱱᱠᱟᱱ ᱢᱟᱱᱮᱨ ᱛᱚ ᱢᱟᱱᱮ ᱪᱮᱫ? ᱪᱮᱜ ᱤᱧ ᱞᱟᱹᱭᱟ ᱢᱟᱱᱮ ᱟᱵᱚᱭ ᱱᱚᱜ-ᱚᱭ ᱦᱩᱞ ᱠᱚ ᱰᱟᱠᱟᱣ ᱞᱮᱜ-ᱟ ᱟᱨᱦᱚᱸ ᱩᱱᱠᱩ ᱥᱟᱸᱶᱛᱮ ᱟᱨᱦᱚᱸ ᱞᱟᱹᱲᱦᱟᱹ ᱭᱟᱱ ᱥᱮ ᱟᱨᱦᱚᱸ ᱵᱚᱭᱦᱟ ᱠᱚᱠᱚ ᱛᱟᱦᱮᱸ ᱠᱟᱱ ᱜᱮᱭᱟ ᱡᱮᱢᱚᱱ ᱥᱤ ᱥᱤᱫᱩ ᱠᱟᱹᱱᱩ᱾ ᱯᱷᱩᱞᱳ ᱡᱷᱟᱱᱚ, ᱪᱟᱸᱫᱽ ᱵᱷᱳᱭᱨᱚ,
ᱦᱮᱸ ᱜᱚᱝᱠᱮ ᱦᱮᱸ᱾
ᱛᱤᱞᱠᱟᱹ ᱢᱟᱺᱡᱷᱤ ᱱᱩᱠᱩ ᱡᱚᱛᱚ ᱥᱟᱱᱟᱢ, ᱥᱟᱱᱟᱢ ᱦᱚᱲᱟᱜ ᱠᱟᱛᱷᱟ ᱠᱚ ᱡᱟᱛᱮ ᱞᱟᱹᱭ ᱥᱚᱫᱚᱨᱟ ᱠᱚ ᱦᱩᱭᱩᱜ ᱡᱟ ᱛᱮ ᱩᱱᱠᱩ ᱫᱤᱠ ᱫᱤᱭᱮ ᱠᱚ ᱵᱩᱡᱽ ᱛᱤᱭᱟᱹᱜᱽ ᱢᱟᱠᱚ ᱡᱟᱛᱮ ᱥᱟᱱᱟᱢ ᱢᱟᱹᱱᱢᱤ ᱠᱚ, ᱡᱟᱦᱟᱸᱭ ᱥᱟᱱᱟᱢ ᱥᱟᱱᱛᱟᱲ ᱵᱚᱭᱦᱟ ᱠᱚ ᱢᱮ ᱢᱮᱥᱨᱟ ᱠᱚ ᱢᱮᱱᱟᱜ ᱠᱚ᱾ ᱡᱟ ᱟᱵᱚ ᱨᱮᱱ ᱦᱚᱸ ᱵᱟᱝ ᱟᱵᱚᱨᱮᱱ ᱦᱚᱸ ᱵᱤᱨ ᱢᱮᱱᱟᱜ ᱠᱚᱛᱟ ᱵᱚᱱᱟ ᱟᱵᱚ ᱨᱮᱱ ᱦᱚᱸ ᱡᱟᱦᱟᱸᱭ ᱵᱤᱨ ᱠᱚ ᱢᱮᱱᱟᱜ ᱠᱚᱣᱟ ᱩᱱᱠᱩ ᱢᱮᱱᱟᱜ ᱠᱚᱛᱟ ᱵᱚᱱᱟ᱾
ᱦᱮᱸ ᱦᱮᱸ᱾ ᱟᱵᱚ ᱦᱚᱸ ᱢᱟᱱᱮ ᱡᱩᱫᱤ ᱱᱚᱣᱟ ᱠᱷᱚᱡ ᱡᱚᱛᱚ ᱦᱚᱲ ᱠᱚ ᱵᱟᱰᱟᱭ ᱡᱩᱫᱤ ᱠᱚ ᱵᱩᱡᱽ ᱧᱟᱢᱟ᱾ ᱡᱮ ᱱᱚᱝᱠᱟ ᱱᱚᱝᱠᱟ ᱟᱵᱚᱨᱮᱱ ᱦᱚᱸ ᱱᱚᱝᱠᱟ ᱯᱷᱨᱤᱰᱚᱢ ᱯᱷᱟᱭᱴᱟᱨ ᱥᱮ ᱦᱩᱞᱜᱟᱹᱨᱭᱟᱹ ᱠᱚ ᱛᱟᱦᱮᱸ ᱠᱟᱱᱟ᱾ ᱱᱚᱝᱠᱟ ᱤᱝᱨᱟᱹᱡᱽ ᱵᱤᱨᱩᱫᱽᱷ ᱨᱮ ᱟᱸᱜᱼᱥᱟᱨ ᱠᱟᱯᱤ ᱭᱟᱛᱮᱜ ᱠᱚ ᱞᱟᱹᱲᱦᱟᱹᱭ ᱞᱮᱫᱟ ᱛᱮ ᱟᱵᱚ ᱱᱤᱛᱚᱜ ᱢᱤᱱᱟᱜ ᱠᱟᱜ ᱵᱚᱱᱟ ᱡᱚᱛᱚ ᱦᱚᱲ ᱡᱩᱫᱤ ᱱᱚᱣᱟ ᱠᱚ ᱵᱩᱡᱟ ᱛᱟᱦᱚᱞᱮ ᱟᱵᱚ ᱢᱟᱱᱮ ᱩᱸ ᱦᱚᱲ